ᱡᱚᱦᱟᱨ ᱜᱮ
ᱦᱳᱭ ᱨᱚᱲ ᱠᱚᱜᱮ ᱢᱚᱸᱡᱽ ᱛᱮ ᱦᱤᱡ ᱵᱮᱱ ᱟᱸᱡᱚᱢ ᱧᱟᱢᱮᱫ ᱛᱟᱹᱟᱞᱤᱧᱟ ᱛᱚ
ᱦᱳᱭ ᱨᱚᱲ ᱠᱚᱫᱚ ᱴᱷᱤᱠ ᱴᱷᱟᱠ ᱜᱮᱵᱞᱤᱧ ᱟᱸᱡᱚᱢ ᱧᱟᱢᱮᱫ ᱛᱟᱹᱵᱤᱱᱟ ᱟᱵᱤᱱᱟᱜ ᱟᱹᱞᱤᱧᱟᱜ ᱨᱚᱲ ᱠᱚ ᱪᱮᱫᱠᱟ ᱵᱤᱱ ᱟᱸᱡᱚᱢᱮᱫᱟ
ᱦᱳᱭ ᱟᱵᱮᱱᱟᱜ ᱦᱚᱸ ᱱᱟᱯᱟᱭ ᱜᱮᱞᱤᱧ ᱟᱸᱡᱚᱢ ᱧᱟᱢᱮᱫ ᱛᱟᱵᱮᱱᱟᱞᱤᱧ
ᱛᱚ ᱜᱚᱢᱠᱮ ᱪᱮᱫ ᱵᱤᱱ ᱪᱤᱠᱟᱹᱭᱮᱫᱼᱟ ᱱᱤᱛᱳᱜ ᱫᱚ
ᱦᱳᱭ ᱜᱚᱢᱠᱮ ᱱᱚᱜᱼᱚᱭ ᱵᱟᱡᱟᱨ ᱠᱷᱚᱱᱟᱜ-ᱮ ᱠᱟᱹᱴᱤᱡ ᱚᱲᱟᱜ ᱥᱫ ᱤᱧ ᱦᱮᱡ ᱮᱱᱟ ᱵᱟᱡᱟᱨ ᱥᱮᱫ ᱤᱤᱧ ᱪᱟᱞᱟᱣ ᱞᱮᱱ ᱛᱟᱦᱮᱱᱟ ᱛᱚ
ᱚ
ᱜᱚᱝᱠᱮ ᱟᱵᱤᱱ ᱜᱮ ᱪᱮᱫ ᱜᱮᱧ ᱦᱤᱡᱩᱜ ᱦᱮᱸ ᱞᱟᱹᱭ ᱵᱤᱱ
ᱚ ᱟᱹᱞᱤᱧ ᱦᱚᱸ ᱱᱚᱜ-ᱚᱭ ᱢᱟᱱᱮ ᱱᱤᱛᱚᱜ ᱫᱚ ᱱᱚᱜ-ᱚᱱᱛᱮ ᱵᱟᱡᱟᱨ ᱥᱮᱫ ᱠᱷᱚᱱ ᱨᱩᱣᱟᱹᱲ ᱠᱟᱛᱮᱜ ᱱᱚᱜ ᱚᱭ ᱢᱟᱴᱷ ᱥᱮᱫ ᱨᱮ ᱢᱮᱱᱟᱜ ᱟᱠᱟᱫ ᱞᱤᱧᱟᱹ ᱟᱨᱠᱤ
ᱦᱳᱭ ᱦᱳᱭ ᱛᱟᱦᱚᱞᱮ ᱜᱚᱝᱠᱮ ᱟᱯᱮ ᱥᱮᱱᱟᱜ ᱦᱚᱭ ᱦᱤᱸᱤᱥᱤᱫ ᱠᱚ ᱢᱟ ᱠᱟᱹᱴᱤᱡ ᱞᱟᱹᱭ ᱥᱚᱫᱚᱨ ᱟᱹᱞᱤᱧ ᱵᱮᱱ
ᱚ ᱟᱞ ᱥᱮᱫ ᱢᱟ ᱦᱚᱭ ᱦᱤᱸᱤᱥᱤᱫ ᱠᱚᱢᱟ ᱟᱹᱰᱤ ᱡᱟᱹᱥᱛᱤ ᱜᱮ ᱦᱩᱭᱩᱜ ᱠᱟᱱᱟ ᱱᱤᱭᱟᱹ ᱜᱷᱟᱹᱲᱤᱡ ᱫᱚ ᱢᱟᱱᱮ ᱱᱚᱜᱚᱭ ᱯᱮ ᱯᱩᱱ ᱢᱟᱦᱟ ᱦᱳᱭᱮᱱᱟ ᱛᱚ ᱵᱷᱟᱜᱮ ᱜᱮ ᱦᱚᱭ ᱦᱤᱥᱤᱫ ᱠᱚᱫᱚ ᱦᱩᱭ ᱵᱟᱲᱟᱜ ᱠᱟᱱᱟ ᱟᱨᱠᱤ ᱛᱚ ᱟᱯᱮ ᱥᱮᱫ ᱜᱮ ᱪᱮᱫ ᱞᱮᱠᱟ ᱦᱚᱭ ᱦᱤᱸᱥᱤᱫ ᱠᱚ ᱨᱮᱱᱟᱜ ᱵᱟᱨᱮ ᱢᱟ ᱠᱟᱹᱴᱤᱡ ᱞᱟᱹᱭ ᱜᱚᱫ ᱟᱹᱞᱤᱧ ᱵᱮᱱ ᱟᱹᱵᱤᱱ ᱦᱚᱸ
ᱦᱳᱭ ᱜᱚᱝᱠᱮ ᱟᱹᱵᱤᱱ ᱡᱟᱦᱟᱸ ᱞᱮᱠᱟ ᱵᱤᱱ ᱢᱮᱱᱫᱟ ᱟᱹᱞᱤᱧ ᱥᱮᱫ ᱦᱚᱸ ᱚᱱᱠᱟ ᱜᱮ ᱛᱚ ᱱᱚᱜᱼᱚᱭ ᱚᱱᱠᱟ ᱢᱮᱱ ᱞᱮᱱᱠᱷᱟᱱ ᱫᱚ ᱱᱚᱜᱼᱚᱭ ᱱᱤᱭᱟᱹ ᱥᱮᱨᱢᱟ ᱨᱮᱜᱮ ᱳᱭ ᱦᱟᱜ ᱱᱚᱜᱼᱚᱭ ᱯᱩᱱ ᱫᱤᱱ ᱞᱟᱦᱟ ᱠᱷᱚᱱᱟᱜ ᱦᱟᱸᱜ ᱡᱟᱹᱯᱩᱫ ᱠᱟᱜ ᱞᱮᱭᱟ ᱟᱞᱮ ᱫᱚ ᱫᱚᱢᱮ
ᱚ ᱟᱪᱪᱷᱟ
ᱦᱩᱸ ᱟᱫᱚ ᱚᱱᱠᱟ ᱢᱮᱱ ᱞᱮᱱᱠᱷᱟᱱ ᱫᱚ ᱟᱫᱚ ᱦᱟᱸᱜ ᱡᱟᱹᱯᱩᱫ ᱢᱟ ᱡᱟᱹᱯᱩᱫ ᱟᱞᱮ ᱠᱟᱱᱟ ᱟᱫᱚ ᱵᱟᱹᱫᱽ ᱠᱚᱨᱮ ᱦᱟᱸᱜ ᱫᱟᱜ ᱠᱚ ᱵᱟᱝ ᱛᱤᱸᱜᱩᱱ ᱠᱟᱱᱟ ᱛᱚ ᱟᱫᱚ ᱨᱚᱦᱚᱭ ᱠᱚᱦᱚᱸ ᱦᱟᱸᱜ ᱠᱟᱹᱴᱤᱡ ᱮᱛᱚᱦᱚᱵ ᱵᱟᱞᱮ ᱫᱟᱲᱮ ᱟᱠᱟᱫᱟ ᱦᱳᱭ ᱟᱫᱚ ᱦᱟᱸᱜ, ᱚᱱᱟ ᱡᱟᱦᱟᱸ ᱵᱟᱹᱭᱦᱟᱹᱲ ᱵᱚᱱ ᱢᱮᱛᱟᱜ ᱠᱟᱱᱟ ᱚᱱᱟ ᱫᱷᱟᱨᱮ ᱫᱚ ᱦᱟᱸᱜ ᱡᱚᱛᱚ ᱜᱮ ᱦᱩᱭ ᱟᱠᱟᱱᱟ ᱥᱤᱭᱳᱜ ᱠᱚᱦᱚᱸ ᱟᱫᱚ ᱱᱚᱜᱼᱚᱭ ᱜᱟᱯᱟ ᱠᱷᱚᱱᱟᱜ ᱜᱮ ᱦᱟᱸᱜ ᱨᱚᱦᱚᱭ ᱠᱚᱫᱚ ᱦᱟᱸᱜ ᱞᱮ ᱮᱛᱚᱦᱚᱵ ᱮᱛᱚᱦᱚᱵ ᱟᱞᱮ
ᱚ ᱛᱚ ᱟᱞᱮ ᱥᱮᱫ ᱦᱚᱸ ᱜᱚᱢᱠᱮ ᱱᱚᱝᱠᱟ ᱜᱮ ᱟᱨᱠᱤ ᱡᱮ ᱱᱚᱜᱼᱚ ᱱᱚᱣᱟ ᱡᱟᱦᱟᱸ ᱜᱷᱩᱴᱩ ᱠᱚᱨᱮ ᱚᱱᱟ ᱠᱚᱨᱮ ᱫᱚ ᱟᱜ ᱫᱟᱜ ᱠᱚᱫᱚ ᱵᱟᱝ ᱛᱤᱸᱜᱩ ᱟᱠᱟᱱᱟ ᱟᱞᱮ ᱦᱚᱸ ᱱᱚᱜᱼᱚᱝ ᱚᱱᱠᱟ ᱜᱮ ᱵᱟᱹᱭᱦᱟᱹᱲ ᱠᱚᱨᱮ ᱜᱮ ᱫᱟᱜ ᱠᱚ ᱛᱤᱸᱜᱩ ᱟᱠᱟᱱ ᱛᱮ ᱚᱱᱟ ᱠᱚᱫᱚ ᱟᱜ ᱨᱚᱦᱚᱭ ᱠᱚᱫᱚ ᱪᱟᱹᱞᱩ ᱟᱠᱟᱱᱟ ᱦᱚᱞᱟ ᱦᱚᱞᱟ ᱢᱟᱫᱷᱮᱨ ᱥᱮᱫ ᱠᱷᱚᱱᱟᱜ ᱟᱨᱠᱤ
ᱚ ᱦᱳᱭᱛᱚ ᱟᱞᱮ ᱥᱮᱱ ᱦᱚᱸ ᱚᱱᱠᱟᱜ ᱜᱮ ᱟᱫᱚ ᱵᱟᱹᱭᱦᱟᱹᱲ ᱠᱚᱨᱮ ᱫᱚ ᱦᱟᱸᱜ ᱫᱟᱜ ᱠᱚ ᱛᱤᱸᱜᱩᱱ ᱜᱮᱭᱟ ᱛᱚ ᱚᱱᱟ ᱠᱷᱟᱹᱛᱤᱨ ᱫᱚ ᱚᱱᱛᱮ ᱦᱟᱸᱜ ᱚᱱᱠᱟ ᱫᱟᱜ ᱠᱚᱨᱮᱱᱟᱜ ᱮᱸᱴᱠᱮᱴᱚᱬᱮ ᱨᱮᱫᱚ ᱵᱟᱹᱱᱩᱜ ᱟᱠᱟᱜ ᱞᱮᱭᱟ ᱟᱫᱚ ᱵᱟᱹᱫᱽ ᱠᱷᱮᱛ ᱫᱚ ᱟᱫᱚ ᱚᱱᱟᱫᱚ ᱜᱷᱩᱴᱩ ᱥᱟᱺᱦᱤᱡ ᱛᱚ ᱟᱫᱚ ᱚᱱᱟ ᱠᱷᱟᱹᱛᱤᱨ ᱛᱮ ᱚᱱᱟ ᱠᱚᱨᱮ ᱫᱟᱜ ᱵᱟᱝ ᱠᱷᱟᱹᱛᱤᱨ ᱛᱮ ᱟᱫᱚ ᱦᱟᱸᱜ ᱚᱱᱟ ᱫᱷᱟᱨᱮ ᱫᱚ ᱵᱟᱞᱮ ᱨᱚᱦᱚᱭ ᱫᱟᱲᱮᱭᱟᱜᱼᱟ,
ᱦᱮᱸ
ᱩᱦᱩᱸᱜ ᱚ
ᱛᱟᱦᱚᱞᱮ ᱞᱟᱹᱭᱫᱟᱞᱤᱧ ᱡᱮ ᱟᱯᱮ ᱥᱮᱫ ᱫᱚ ᱛᱟᱦᱚᱞᱮ ᱪᱮᱫ ᱞᱮᱠᱟ
ᱦᱮᱸ ᱢᱟ ᱞᱟᱹᱭ ᱵᱤᱱ
ᱞᱟᱹᱭ ᱫᱤᱧ ᱟᱯᱮ ᱥᱮᱫ ᱫᱚ ᱪᱮᱫ ᱞᱮᱠᱟ ᱢᱟᱱᱮ ᱢᱤᱫ ᱞᱤᱝ ᱪᱟᱥ ᱟᱥᱮ ᱵᱟᱨ ᱫᱷᱟᱣ ᱡᱟᱦᱟ ᱫᱷᱚᱨᱚ ᱠᱚᱨᱮ ᱛᱟᱨ ᱯᱚᱨᱮ ᱟᱥᱟᱲ ᱵᱚᱸᱜᱟ ᱫᱤᱱ ᱠᱚᱨᱮ ᱪᱮᱫ ᱞᱮᱠᱟ ᱟᱯᱮ ᱥᱮᱫ ᱫᱚ ᱾
ᱦᱳᱭ
ᱦᱳᱭ ᱜᱚᱝᱠᱮ ᱟᱞᱮ ᱫᱚ ᱦᱟᱸᱜ ᱱᱟ ᱠᱷᱟᱱᱡ ᱦᱜ ᱫᱷᱚᱨᱚᱱ ᱨᱮᱫᱚ ᱟᱞᱮ ᱦᱟᱸᱜ ᱵᱟᱞᱮ ᱪᱟᱥ ᱫᱟᱲᱮᱭᱟᱜ-ᱟ ᱦᱳᱭ ᱥᱮ ᱾ ᱚᱱᱟ ᱡᱟᱜᱮ ᱟᱥᱟᱲ ᱵᱚᱸᱜᱟ ᱫᱤᱱ ᱜᱮᱞᱮ ᱪᱟᱥ ᱫᱟᱲᱮᱭᱟᱜ-ᱟ ᱟᱫᱚ ᱚᱱᱠᱟ ᱢᱮᱱ ᱞᱮᱱᱠᱷᱟᱱ ᱫᱚ ᱟᱞᱮ ᱫᱚ ᱵᱤᱨ ᱴᱚᱴᱷᱟ ᱞᱮ ᱧᱩᱨᱩᱜ ᱠᱟᱱᱟ ᱛᱚ ᱦᱳᱭ ᱥᱮ ᱾ ᱟᱫᱚ ᱦᱟᱸᱜ ᱟᱞᱮ ᱴᱚᱴᱷᱟ ᱠᱚᱨᱮ ᱫᱚ ᱦᱟᱸᱜ ᱚᱱᱠᱟ ᱫᱟᱜ ᱠᱚᱦᱟᱸ ᱚᱱᱠᱟ ᱥᱚᱦᱚᱡ ᱜᱤᱛᱟ ᱵᱟᱹᱱᱩᱜ ᱠᱟᱜ ᱛᱟᱞᱮᱭᱟ ᱦᱮᱸ ᱪᱮᱫ ᱞᱮᱠᱟ ᱞᱤᱧ ᱢᱮᱱᱟ ᱦᱮᱸ ᱤᱭᱟᱹ ᱜᱟᱰᱟ ᱛᱟᱨᱯᱚᱨᱮ ᱵᱟᱸᱱᱫᱷ ᱦᱚᱭ ᱥᱮ ᱚᱱᱟ ᱠᱚᱫᱚ ᱦᱟᱸᱜ ᱵᱟᱸᱫ ᱫᱚ ᱢᱮᱱᱟᱜ ᱟᱠᱟᱜᱼᱟ ᱟᱫᱚ ᱚᱱᱠᱟ ᱢᱮᱱᱞᱮᱠᱷᱟ ᱡᱟᱹᱥᱛᱤ ᱧᱚᱜ ᱫᱚ ᱵᱟᱹᱱᱩᱜ-ᱟ᱾ ᱠᱟᱜ-ᱟ ᱦᱳᱭ ᱥᱮ ᱾ ᱦᱩᱰᱤᱧ - ᱦᱩᱰᱤᱧ ᱚᱱᱮ ᱰᱚᱵᱷᱟᱜ ᱞᱮᱠᱟ ᱦᱟᱸᱜ ᱚᱱᱠᱟᱜ ᱜᱮ ᱵᱟᱸᱫᱷ ᱠᱚ ᱢᱮᱱᱟᱜ ᱟᱠᱟᱜ-ᱟ ᱾ ᱟᱨ
ᱡᱟᱦᱟᱸ ᱵᱟᱜᱟᱱ ᱵᱤᱨ ᱠᱚ ᱢᱮᱱᱟᱜ ᱟᱠᱟᱜ-ᱟ ᱾
ᱦᱚᱭ ᱟᱨ ᱯᱚᱴᱟᱥ ᱯᱚᱸᱜᱟ ᱫᱚ ᱜᱚᱝᱠᱮ ᱟᱞᱮ ᱥᱮᱫ ᱫᱚ ᱦᱟᱸᱜ ᱚᱱᱠᱟ ᱢᱮᱱ ᱞᱮᱠᱷᱟᱱ ᱫᱚ ᱵᱟᱝ ᱦᱮᱸ ᱵᱟᱹᱱᱩᱜ ᱠᱟᱜ-ᱟ ᱛᱚ ᱤᱭᱟᱹ ᱚᱱᱟ ᱡᱟᱦᱟᱸ ᱥᱟᱨᱡᱚᱢ ᱵᱤᱨ ᱦᱚᱭᱥᱮ ᱾
ᱦᱮᱸ ᱦᱮᱸ
ᱦᱳᱭ ᱦᱳᱭ ᱚᱱᱟ ᱵᱤᱨ ᱠᱚᱫᱚ ᱢᱮᱱᱟᱜ ᱟᱠᱟᱫ ᱛᱟᱞᱮᱭᱟ ᱾
ᱟᱪᱪᱷᱟ ᱛᱟᱦᱚᱞᱮ ᱪᱮᱫ ᱞᱮᱠᱟ ᱜᱚᱝᱠᱮ ᱟᱯ ᱟᱯᱮ ᱥᱮᱫ ᱫᱚ ᱱᱚᱜ ᱱᱚᱝᱠᱟ ᱡᱮ ᱚᱱᱟ ᱥᱮᱸᱫᱽᱨᱟ ᱠᱚᱯᱮ ᱥᱮᱱ ᱵᱟᱲᱟᱜ ᱜᱮᱭᱟ ᱥᱮ ᱵᱟᱝ ᱚᱱᱟ ᱡᱟᱦᱟᱸ ᱡᱮ ᱯᱚᱴᱟᱥ ᱵᱤᱨ ᱠᱚ ᱢᱮᱱᱟᱜ ᱟᱠᱟᱫ-ᱟ ᱾
ᱦᱳᱭ ᱜᱚᱝᱠᱮ ᱥᱮᱸᱫᱽᱨᱟ ᱠᱚᱫᱚ ᱟᱫᱚ ᱦᱟᱸᱜ ᱮᱸ ᱡᱩᱞᱩᱢ ᱧᱚᱜ ᱜᱮᱭᱟᱞᱮ ᱟᱞᱮ ᱫᱚ ᱦᱟᱸᱜ ᱞᱮ ᱪᱟᱞᱟᱣ ᱵᱟᱲᱟᱜ ᱜᱮᱭᱟ ᱥᱮᱸᱫᱽᱨᱟ ᱠᱚ ᱾ ᱦᱳᱭ ᱥᱮ
ᱦᱚᱸ
ᱟᱫᱚ ᱱᱚᱝᱠᱟᱢ ᱢᱮᱱ ᱞᱮᱠᱷᱟ ᱫᱚ ᱚᱱᱟ ᱟᱞᱮ ᱫᱚ ᱚᱱᱠᱟ ᱤᱭᱟᱹ ᱠᱟᱛᱮᱜ ᱞᱮ ᱪᱟᱞᱟᱜ-ᱟ ᱛᱚ ᱢᱤᱫᱴᱟᱝ ᱴᱚᱴᱷᱟ ᱠᱟᱛᱮᱜ ᱞᱮ ᱩᱰᱩᱠᱚᱜ-ᱟ ᱦᱚᱭ
ᱟᱪᱪᱷᱟ ᱾
ᱟᱫᱚ ᱚᱸ ᱦᱟᱸ ᱚᱱᱠᱟ ᱢᱮᱱ ᱞᱮᱱᱠᱷᱟᱱ ᱫᱚ ᱡᱮᱢᱚᱱ ᱥᱩᱠᱨᱤ ᱵᱮᱱ ᱢᱮᱱ ᱟᱨ ᱠᱩᱞᱟᱹᱭ ᱾ ᱛᱤᱥᱮ ᱚᱱᱠᱟ ᱤᱭᱟᱹᱞᱮ ᱪᱟᱞᱟᱜ ᱜᱮᱭᱟ ᱾
ᱟᱪᱪᱷᱟ ᱾ ᱥᱮ ᱜᱚᱝᱠᱮ ᱱᱮᱛᱟᱨ ᱫᱚ ᱱᱟᱦᱟᱜ ᱟᱞᱮ ᱥᱮᱫ ᱦᱚᱸ ᱠᱩᱞᱟᱹᱭ ᱠᱚᱫᱚ ᱠᱚ ᱠᱚᱢ ᱪᱟᱵᱟ ᱟᱠᱟᱱᱟ ᱞᱟᱦᱟ ᱛᱮ ᱟᱞᱮ ᱥᱮᱫ ᱦᱚᱸ ᱚᱱᱠᱟ ᱜᱮ ᱱᱟᱦᱟᱜ ᱥᱟᱨᱡᱚᱢ ᱵᱤᱨ ᱠᱚ ᱯᱚᱴᱟᱥ ᱵᱤᱨ ᱠᱚ ᱟᱭᱢᱟ ᱟᱠᱟᱥᱵᱟᱱᱤ ᱵᱤᱨ ᱠᱚ ᱟᱹᱰᱤ ᱨᱚᱠᱚᱢ ᱵᱤᱨ ᱢᱮᱱᱟᱜ-ᱟ ᱾ ᱟᱠᱟᱜ-ᱟ ᱛᱚ ᱟᱫᱚ ᱟᱞᱮ ᱫᱚ ᱚᱲᱟᱜ ᱡᱟᱯᱟᱜ ᱠᱷᱚᱱ ᱜᱮ ᱵᱤᱨ ᱠᱚᱫᱚ ᱦᱟᱸᱱᱟᱜ ᱞᱮᱛᱟᱲ ᱟᱠᱟᱱ ᱛᱟᱦᱚᱞᱮ ᱟᱞᱮ ᱥᱮᱫ ᱦᱚᱸ
ᱦᱳᱭ ᱦᱳᱭ ᱾
ᱟᱞᱮ ᱥᱮᱫ ᱦᱚᱸ ᱱᱚᱜᱼᱚᱝᱠᱟ ᱜᱮ ᱡᱮ ᱥᱩᱠᱨᱤ ᱠᱚᱦᱚᱸ ᱠᱚ ᱧᱟᱢ ᱵᱟᱲᱟᱜ ᱜᱮᱭᱟ, ᱟᱫᱚ ᱱᱤᱛᱚᱜ ᱫᱚ ᱱᱚᱜ ᱩᱱᱠᱩ ᱡᱷᱚᱛᱚ ᱨᱚᱠᱚᱢ ᱠᱚᱢ ᱠᱚ ᱧᱟᱢᱚᱜ ᱠᱟᱱᱟ, ᱢᱮᱱᱠᱷᱟᱱ ᱠᱩᱞᱟᱹᱭ ᱠᱟᱱᱟ ᱾
ᱦᱚᱸ ᱦᱳᱭ ᱾ ᱟᱫᱚ ᱜᱚᱝᱠᱮ ᱚᱱᱠᱟᱜᱮ ᱟᱹᱵᱤᱱ ᱡᱟᱦᱟᱸ ᱞᱮᱠᱟ ᱵᱤᱱ ᱢᱮᱱ ᱮᱫᱟ ᱟᱞᱮ ᱥᱮᱫ ᱦᱚᱸ ᱚᱱᱠᱟ ᱢᱮᱱ ᱞᱮᱱᱠᱷᱟᱱ ᱫᱚ ᱟᱫᱚ ᱵᱟᱹᱱᱩᱜ ᱟᱠᱟᱫ ᱠᱚᱣᱟ, ᱚᱱᱠᱟ ᱞᱮᱠᱟ ᱫᱚ ᱥᱟᱸᱜᱮ ᱧᱚᱜ ᱫᱚ ᱾ ᱟᱫᱚ ᱢᱮᱱᱟᱜ ᱫᱚ ᱢᱮᱱᱟᱜ ᱠᱚᱣᱟ ᱟᱫᱚ ᱳᱭ ᱟᱨᱠᱤ ᱴᱩᱠ ᱴᱟᱠ ᱵᱟᱨᱭᱟ ᱚᱱᱠᱟ ᱮᱸ ᱚᱱᱠᱟ ᱫᱚ ᱢᱮᱱᱟᱜ ᱟᱠᱟᱜ ᱠᱚᱣᱟ ᱦᱳᱭ ᱥᱮ ᱾ ᱡᱮᱢᱚᱱ ᱟᱹᱭᱠᱟᱹᱜ ᱟᱠᱚ, ᱚᱱᱠᱟ ᱫᱚ ᱵᱟᱹᱱᱩᱜ ᱠᱟᱜ ᱠᱚᱣᱟ ᱾ ᱠᱚᱢ ᱧᱚᱜ ᱜᱮ ᱾
ᱠᱟᱱᱟ, ᱛᱚ ᱱᱤᱭᱟᱹ ᱥᱚᱢᱚᱭ ᱧᱟᱢᱚᱜ ᱠᱟᱱᱟ ᱵᱤᱨ ᱠᱚᱨᱮ?